ᱴ
ᱦᱮᱞᱳ
ᱦᱮ ᱡᱚᱦᱟᱨ ᱜᱮ
ᱦᱮᱸ ᱫᱟᱫᱟ ᱡᱚᱦᱟᱨ ᱜᱮ ᱱᱤᱛᱚᱜ ᱵᱤᱱ ᱪᱤᱠᱟᱹᱭᱫᱟ ᱞᱟᱹᱭ ᱵᱤᱱ
ᱟᱹᱞᱤᱧ ᱢᱟ ᱚᱲᱟᱜ ᱠᱚᱨᱮ ᱜᱮ
ᱟᱹᱵᱤᱱ ᱜᱮ ᱪᱮᱫ ᱠᱚᱵᱤᱱ ᱪᱤᱠᱟᱹᱭᱮᱫᱟ
ᱟᱹᱞᱤᱧ ᱦᱚᱸ ᱦᱟᱸᱜ ᱱᱤᱛᱚᱜ ᱫᱚ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ᱾ ᱟᱫᱚ ᱡᱚᱢ ᱵᱟᱲᱟ ᱠᱚᱫᱚ ᱦᱩᱭ ᱱᱟᱥᱮ ᱵᱟᱝ?
ᱡᱚᱢ ᱵᱟᱲᱟ ᱠᱚᱫᱚ ᱦᱩᱭ ᱫᱚ ᱦᱩᱭ ᱠᱟᱱᱟ, ᱟᱫᱚ ᱫᱟᱜ ᱡᱟᱹᱲᱤ ᱠᱚ ᱦᱩᱭᱩᱜ ᱠᱟᱱᱟ ᱡᱩᱨᱜᱮ᱾
ᱚᱸ ᱚᱱᱠᱟ ᱟᱯᱮ ᱥᱮᱫ ᱫᱚ ᱱᱚᱝᱠᱟ-ᱱᱚᱝᱠᱟ ᱡᱳᱨ ᱜᱮ ᱫᱟᱜ ᱡᱟᱹᱲᱤ ᱫᱟᱭ?
ᱦᱮᱸ ᱡᱳᱨ ᱜᱮ ᱫᱟᱜ ᱡᱟᱹᱲᱤᱭ ᱫᱟᱭ ᱠᱚᱢ ᱫᱟᱭ ᱡᱳᱨ ᱫᱟᱭ᱾ ᱫᱟᱜ ᱡᱟᱹᱲᱤ ᱨᱮᱱᱟᱜ ᱫᱚ ᱚᱦᱚ ᱵᱤᱱ ᱞᱟᱹᱭ ᱠᱮᱭᱟ ᱛᱚ᱾
ᱦᱮᱸ ᱦᱮᱸ ᱚᱱᱟ ᱫᱚ ᱠᱟᱛᱷᱟ ᱜᱮ᱾ ᱟᱞᱮ ᱥᱮᱫ ᱫᱚ ᱦᱟᱜ ᱱᱚᱝᱠᱟ ᱫᱟᱜ ᱡᱟᱹᱲᱤ ᱞᱮᱠᱟ ᱛᱮᱫᱚ ᱛᱮᱦᱮᱧ ᱧᱤᱫᱟᱹ ᱪᱟᱞᱟᱣᱮᱱᱟ ᱦᱟᱸᱜ ᱩᱱ ᱥᱚᱢᱚᱭ ᱫᱚ ᱱᱚᱝᱠᱟ ᱡᱳᱨ ᱜᱮ ᱫᱟᱜ ᱡᱟᱹᱲᱤ ᱠᱮᱜᱼᱟ ᱱᱤᱛᱚᱜ ᱫᱚ ᱱᱚᱜᱼᱚᱭ ᱢᱤᱫᱴᱟᱝ ᱵᱟᱨᱭᱟ ᱡᱷᱤᱯᱤᱨ-ᱡᱷᱤᱯᱤᱨ ᱫᱟᱜ ᱨᱮᱜᱮ ᱢᱮᱱᱟᱭᱟ᱾ ᱚᱱᱠᱟ ᱡᱳᱨ ᱫᱚ ᱦᱟᱸᱜ ᱵᱟᱭ ᱫᱟᱜ ᱫᱟ᱾
ᱟᱞᱮ ᱱᱚᱛᱮ ᱢᱟ ᱢᱤᱫ ᱜᱷᱟᱹᱲᱤᱡ ᱮ ᱡᱳᱨᱮᱫᱼᱟ ᱢᱤᱫ ᱜᱷᱟᱹᱲᱤᱡ ᱮ ᱠᱚᱢᱮᱜᱼᱟ᱾ ᱟᱫᱚ ᱟᱹᱵᱤᱱ ᱜᱮᱵᱤᱱ ᱡᱚᱢ ᱵᱟᱲᱟ ᱠᱮᱜᱼᱟ ᱥᱮ ᱵᱟᱝ?
ᱡᱚᱢ ᱵᱟᱲᱟ ᱠᱚᱫᱚ ᱦᱟᱸᱜ ᱱᱤᱛ ᱦᱟᱹᱨᱤᱡ ᱛᱮᱫᱚ ᱦᱟᱸᱜ ᱟᱹᱣᱨᱤ ᱦᱩᱭᱩᱜᱼᱟ, ᱡᱚᱢ ᱵᱟᱲᱟ ᱦᱩᱭᱩᱜᱼᱟ ᱦᱟᱸᱜ᱾ᱤᱥᱤᱱ ᱵᱟᱲᱟ ᱠᱷᱚᱱᱟᱜ ᱫᱚ ᱪᱟᱹᱞᱩ ᱟᱠᱟᱱ ᱜᱮᱭᱟ ᱤᱥᱤᱱ ᱵᱟᱲᱟ ᱦᱩᱭ ᱞᱮᱱᱠᱷᱟᱱ ᱡᱚᱢ ᱵᱟᱲᱟ ᱮᱦᱚᱵ ᱦᱩᱭᱩᱜᱼᱟ᱾
ᱩᱸ
ᱦᱩᱸ ᱫᱟᱜ ᱛᱮᱫᱚ ᱱᱚᱜᱼᱚᱭ ᱛᱚ ᱞᱟᱹᱭᱮᱜ ᱟᱢ ᱞᱟᱹᱭ ᱫᱟᱵᱤᱱ ᱡᱮ ᱱᱚᱝᱠᱟ ᱫᱚᱢᱮ ᱫᱟᱜ ᱟᱯᱮ ᱠᱟᱱᱟᱭ᱾ ᱚᱱᱛᱮ ᱢᱟ ᱟᱫᱚ ᱱᱚᱝᱠᱟ ᱪᱟᱥ ᱠᱟᱹᱢᱤ ᱠᱚᱫᱚ ᱛᱟᱦᱚᱞᱮ ᱯᱮ ᱮᱦᱚᱵ ᱜᱚᱫ ᱠᱟᱜᱼᱟ ᱥᱮ ᱟᱹᱣᱨᱤ ᱯᱮ ᱮᱦᱚᱵᱟ?
ᱟ. ᱣᱨᱤ ᱞᱮ ᱮᱦᱚᱵᱟ᱾ ᱮᱠᱷᱚᱱ ᱢᱟ ᱛᱚᱞᱟ ᱠᱚᱞᱮ ᱜᱤᱰᱤ ᱠᱟᱜᱼᱟ ᱟ. ᱣᱨᱤ ᱦᱟᱨᱟᱜ ᱛᱟᱞᱮᱭᱟ ᱛᱚᱞᱟ᱾
ᱚᱻ ᱟᱞᱮ ᱥᱮᱫ ᱫᱚ ᱦᱟᱸᱜ ᱱᱚᱜᱚᱭ ᱮᱦᱚᱵ ᱜᱚᱫ ᱟᱠᱟᱜ ᱠᱚᱣᱟ ᱠᱚ ᱚᱱᱮ ᱞᱟᱦᱟᱛᱮ ᱠᱤᱪᱷᱩ ᱫᱤᱱ ᱮᱸ ᱠᱤᱪᱷᱩ ᱫᱤᱱ ᱱᱚᱝᱠᱟ ᱡᱳᱨ ᱧᱚᱜ ᱮ ᱫᱟᱜ ᱵᱟᱲᱟ ᱠᱮᱫᱟ ᱛᱚ ᱟᱫᱚ ᱩᱱ ᱨᱮᱜᱮ ᱠᱟᱹᱢᱤ ᱦᱚᱨᱟ ᱫᱚᱠᱚ ᱮᱦᱚᱵ ᱟᱠᱟᱫᱟ ᱟᱞᱮ ᱥᱮᱫ ᱫᱚ ᱦᱟᱜ ᱞᱟᱦᱟ ᱨᱮᱜᱮ ᱠᱚ ᱛᱚᱞᱟ ᱟᱠᱟᱜᱼᱟ ᱟᱨ ᱛᱚᱞᱟ ᱠᱚᱫᱚ ᱦᱟᱜ ᱦᱟᱨᱟ ᱜᱚᱫ ᱞᱮᱱ ᱛᱟᱦᱮᱸᱼᱟ, ᱟᱫᱚ ᱚᱱᱟ ᱠᱷᱟᱹᱛᱤᱨ ᱛᱮ ᱮᱦᱚᱵ ᱜᱚᱫ ᱟᱠᱟᱫᱼᱟ ᱠᱚ ᱦᱟᱸᱜ ᱟᱫᱚ ᱱᱚᱜᱼᱚᱭ ᱛᱟᱞᱟ ᱠᱚᱨᱮ ᱵᱚᱱᱫᱚᱭᱮᱫᱼᱟᱭ ᱫᱟᱜᱮᱜᱼᱟᱭ᱾ ᱵᱟᱹᱫᱽ ᱠᱚᱦᱚᱸ ᱵᱷᱟᱜᱮ ᱞᱮᱠᱟ ᱵᱟᱭ ᱯᱮᱨᱮᱡ ᱮᱫᱟ ᱚᱱᱟ ᱠᱷᱟᱹᱛᱤᱨ ᱛᱮ ᱚᱱᱠᱟ ᱴᱷᱤᱠ ᱢᱚᱛᱚ ᱫᱚ ᱪᱟᱥ ᱠᱟᱹᱢᱤ ᱠᱚᱫᱚ ᱦᱟᱸᱜ ᱟᱹᱣᱨᱤ ᱮᱦᱚᱵᱚᱜᱼᱟ᱾ ᱵᱷᱟᱜᱤ ᱞᱮᱠᱟ ᱫᱚ᱾
ᱢᱟᱱᱮ ᱵᱟᱹᱭᱦᱟᱹᱲ ᱫᱚ ᱮᱠᱷᱚᱱᱳ ᱫᱟᱜ ᱟ. ᱭᱨᱤ ᱞᱟᱜᱟᱜᱼᱟ᱾
ᱦᱮᱸ ᱦᱮᱸ᱾
ᱦᱩᱸ ᱛᱟᱦᱞᱮ ᱦᱟᱠᱳ ᱠᱚᱫᱚ ᱯᱮ ᱥᱟᱵ ᱵᱟᱲᱟᱭᱮᱫ ᱠᱚᱣᱟ ᱥᱮ ᱵᱟᱝ?
ᱦᱟᱹᱠᱩ ᱠᱚᱫᱚ ᱦᱟᱸᱜ ᱚᱱᱠᱟ ᱟᱞᱮ ᱥᱮᱫ ᱫᱚ ᱦᱟᱸᱜ ᱱᱚᱝᱠᱟ ᱜᱟᱰᱟᱼᱢᱩᱰᱩ ᱠᱚ ᱦᱟᱸᱜ ᱥᱩᱨ ᱨᱮᱜᱮ ᱢᱮᱱᱟᱜᱼᱟ ᱟᱫᱚ ᱦᱟᱹᱠᱩ ᱥᱟᱵ ᱠᱚᱫᱚ ᱦᱟᱸᱜ ᱠᱚ ᱪᱟᱞᱟᱣ ᱵᱟᱲᱟᱜ ᱜᱮᱭᱟ ᱱᱮᱛᱟᱨ ᱫᱚ᱾ ᱱᱮᱛᱟᱨ ᱫᱤᱱ ᱫᱚ ᱞᱟ. ᱭᱟ ᱠᱚ ᱢᱟᱱᱮ ᱵᱟᱹᱫ ᱥᱮᱫ ᱠᱚᱦᱚᱸ ᱦᱟᱹᱠᱩ ᱠᱚᱠᱚ ᱨᱟᱠᱟᱵ ᱠᱷᱮᱜ ᱠᱚᱣᱟ ᱱᱚᱣᱟ ᱫᱟᱜ ᱫᱟᱜ ᱟᱹᱭᱠᱟᱹᱣᱛᱮ ᱟᱫᱚ ᱵᱟᱹᱫ ᱠᱚᱨᱮ ᱦᱚᱸ ᱥᱤᱭᱟᱠᱚ ᱥᱤ ᱥᱚᱢᱚᱭ ᱱᱚᱝᱠᱟ ᱧᱟᱢᱚᱜ ᱜᱮᱭᱟ ᱠᱚ ᱥᱟᱵ ᱵᱟᱲᱟ ᱠᱚ ᱜᱮᱭᱟᱞᱮ ᱟᱨᱠᱤ ᱟᱯᱮ ᱥᱮᱫ ᱫᱚ
ᱟᱞᱮ ᱥᱮᱫ ᱫᱚ ᱜᱟᱰᱟ ᱜᱟᱰᱟ ᱠᱚᱫᱚ ᱵᱟᱹᱱᱩᱜ ᱟᱱᱟ ᱟᱨ ᱟᱞᱮ ᱥᱮᱫ ᱫᱚ ᱚᱱᱟ ᱵᱟᱱ ᱯᱩᱠᱷᱤᱨᱤ ᱜᱮ ᱦᱮᱱᱟᱜᱼᱟ
ᱦᱩ
ᱟᱫᱚ ᱯᱮᱨᱮᱡ ᱠᱟᱜᱟᱭ ᱛᱚ ᱟᱫᱚ ᱡᱟᱞ ᱠᱚᱛᱮ ᱡᱟ ᱜᱮᱞᱮ ᱥᱟᱵ ᱠᱚᱣᱟ ᱡᱚᱢ ᱵᱟᱲᱟ ᱞᱮᱠᱟ
ᱦᱮᱸ ᱦᱮᱸ
ᱛᱟᱦᱚᱞᱮ ᱦᱳᱲᱳ ᱨᱚᱦᱚᱭ ᱫᱚ ᱟ. ᱭᱨᱤ ᱞᱟᱜᱟᱜ ᱟᱠᱚ ᱵᱟᱝ
ᱦᱳᱭ ᱨᱚᱦᱚᱭ ᱫᱚ ᱦᱟᱸᱜ ᱚᱱᱮ ᱞᱟᱜᱟᱣ ᱫᱚ ᱦᱟᱸᱜ ᱞᱟᱜᱟᱣ ᱵᱟᱲᱟ ᱟᱠᱟᱱᱟ ᱠᱷᱩᱵ ᱮᱠᱴᱟ ᱫᱚ ᱡᱳᱨ-ᱥᱳᱨ ᱫᱚ ᱵᱟᱝ ᱱᱚᱜᱚᱭ ᱛᱚ ᱮᱦᱚᱵ ᱵᱟᱲᱟ ᱦᱩᱭᱩᱜ ᱠᱟᱱ ᱜᱮᱭᱟ ᱦᱟᱸᱜ ᱱᱚᱜᱚᱭ ᱫᱟᱜ ᱦᱚᱸ ᱱᱚᱜᱼᱚᱭ ᱮᱦᱚᱵ ᱵᱟᱲᱟᱭᱮᱫ ᱜᱮᱭᱟ ᱱᱚᱝᱠᱟ ᱵᱷᱟᱜᱮ ᱞᱮᱠᱟ ᱦᱚᱸ ᱵᱟᱭ ᱫᱟᱜ ᱫᱟ᱾
ᱟᱫᱚ ᱫᱟᱜ ᱫᱚ ᱱᱚᱝᱠᱟ ᱜᱮ ᱫᱟᱜᱟᱭ ᱱᱚᱣᱟ ᱫᱚ ᱦᱚᱞ ᱦᱚᱨ ᱦᱟᱭᱨᱟᱱ ᱫᱟᱜ ᱠᱟᱱᱟ ᱟᱨᱠᱤ᱾
ᱦᱩᱸ ᱦᱩᱸ᱾ ᱱᱚᱝᱠᱟᱭ ᱦᱟᱸᱜ ᱛᱟᱭᱚᱢ ᱛᱮ ᱦᱟᱸᱜᱼ ᱦᱚᱲᱟᱜ ᱡᱚᱠᱷᱚᱱ ᱚᱱᱠᱟ ᱦᱚᱲ ᱟᱫᱷᱢ ᱫᱚ ᱦᱟᱸᱜ ᱚᱱᱠᱟ ᱥᱩᱨ ᱠᱚᱨᱮ ᱤᱭᱟᱹ ᱠᱚ ᱢᱮᱱᱟᱜ ᱛᱟᱠᱚᱣᱟ ᱡᱟᱦᱟᱸ ᱢᱤᱱᱤ ᱠᱚ ᱚᱱᱟ ᱠᱚᱛᱮ ᱦᱚᱠᱚ ᱪᱟᱥ ᱜᱮᱭᱟ ᱟᱨ ᱡᱚᱛᱚ ᱚᱲᱟᱜ ᱛᱚᱦᱟᱸᱜ ᱵᱟᱹᱱᱩᱜᱼᱟ ᱛᱟᱭᱚᱢ ᱛᱮ ᱪᱟᱥ ᱥᱚᱢᱚᱭ ᱫᱚ ᱵᱟᱭ ᱫᱟᱜ ᱟᱵᱚᱱᱟ ᱯᱚᱨᱮᱛᱮ ᱦᱟᱸᱜ ᱫᱟᱜᱼᱟ ᱟᱫᱚ ᱥᱚᱢᱚᱭ ᱫᱚ ᱛᱟᱭᱚᱢ ᱛᱮ ᱫᱟᱜ ᱫᱚ ᱦᱩᱲᱩ ᱪᱟᱥ ᱦᱚᱸ ᱵᱷᱟᱜᱤ ᱞᱮᱠᱟ ᱫᱚ ᱵᱟᱝ ᱦᱳᱭᱳᱜᱼᱟ
ᱟᱫᱚ, ᱟᱫᱚ ᱟᱥᱟᱲ ᱵᱚᱸᱜᱟ ᱛᱚ ᱦᱚᱜᱼᱚᱭ ᱱᱤᱛ ᱜᱮ ᱵᱚᱞᱚᱱ ᱠᱟᱱᱟ ᱢᱚᱬᱮ ᱛᱩᱨᱩᱭ ᱫᱤᱱ, ᱫᱤᱱ ᱦᱩᱭᱱᱟ᱾
ᱦᱩᱸ
ᱟᱫᱚ ᱫᱟᱜ ᱱᱟᱦᱟᱜ ᱡᱳᱨᱟᱭ᱾
ᱦᱳᱭ
ᱛᱟᱨᱯᱚᱨᱮ ᱚᱲᱟᱜ ᱠᱚᱨᱮ ᱫᱚ ᱪᱮᱫ ᱠᱚᱠᱚ ᱪᱤᱠᱟᱹ ᱵᱟᱲᱟᱭᱮᱫᱼᱟ?
ᱚᱲᱟᱜ ᱠᱚᱨᱮ ᱚᱲᱟᱜ ᱠᱚᱨᱮ ᱜᱮ ᱢᱮᱱᱟᱜ ᱠᱚᱣᱟ, ᱱᱤᱛᱚᱜ ᱫᱚ ᱦᱟᱸᱜ ᱚᱱᱠᱟ ᱪᱤᱠᱟᱹ ᱞᱮᱠᱟ ᱛᱮᱫᱚ ᱦᱟᱜ ᱪᱮᱫ ᱦᱚᱸ ᱵᱟᱝ᱾ ᱠᱚ ᱪᱤᱠᱟᱹᱭᱮᱫᱼᱟ, ᱟᱯᱮᱭᱟᱜ ᱦᱚᱲ ᱜᱮ ᱚᱠᱟᱞᱮᱠᱟ ᱢᱮᱱᱟᱜ ᱠᱚᱣᱟ?
ᱟᱞᱮ ᱦᱚᱸ ᱚᱲᱟᱜ ᱠᱚᱨᱮ ᱜᱮ ᱫᱟᱜ ᱠᱷᱟᱹᱛᱤᱨ ᱛᱮ ᱱᱟᱦᱟᱜ ᱚᱰᱩᱠ ᱵᱟᱝ ᱫᱟᱲᱮᱭᱟᱜ ᱠᱟᱱᱟ ᱞᱮ ᱚᱠᱟ ᱥᱮᱫ ᱦᱚᱸ ᱠᱟᱹᱢᱤ ᱠᱟᱹᱢᱤ ᱠᱟᱡᱽ ᱦᱚᱸ ᱪᱟᱞᱟᱣ ᱵᱟᱝ ᱜᱟᱱᱚᱜ ᱠᱟᱱᱟ᱾
ᱦᱮᱸ ᱦᱮᱸ
ᱚᱲᱟᱜ ᱠᱚ ᱨᱮᱜᱮ ᱡᱚᱛᱚ ᱜᱮ᱾
ᱟᱫᱚ ᱦᱟᱜ ᱱᱚᱝᱠᱟ ᱞᱮᱠᱟᱛᱮ, ᱮ ᱱᱚᱝᱠᱟ ᱪᱟᱥ ᱠᱟᱹᱢᱤ ᱥᱟᱶ ᱥᱟᱶ ᱛᱮ ᱟᱯᱮ ᱫᱚ ᱦᱟᱸᱜ ᱟᱨ ᱪᱮᱫ ᱠᱚ ᱚᱱᱠᱟ ᱯᱮ ᱪᱟᱥ ᱜᱮᱭᱟ ᱡᱮᱢᱚᱱ ᱦᱩᱲᱩ ᱪᱟᱥ ᱵᱟᱫ ᱠᱟᱛᱮ᱾ ᱢᱟᱱᱮ ᱮᱴᱟᱜ ᱠᱤᱪᱷᱩ ᱚᱱᱠᱟ ᱯᱮ ᱪᱟᱥ ᱵᱟᱲᱟᱭ ᱜᱮᱭᱟ ᱥᱮ ᱵᱟᱯᱮ ᱪᱟᱥ ᱵᱟᱲᱟᱭ ᱜᱮᱭᱟ ᱱᱮᱛᱟᱨ ᱫᱤᱱ ᱫᱚ?
ᱟᱞᱮ ᱱᱚᱛᱮ ᱫᱚ ᱠᱷᱟᱹᱞᱤ ᱚᱱᱟ ᱥᱚᱵᱡᱤ ᱪᱟᱥ ᱦᱟᱞᱠᱟ ᱦᱮᱱᱟᱜᱼᱟ, ᱚᱱᱟ ᱦᱚᱛᱚᱜ, ᱠᱚ ᱠᱚᱸᱰᱷᱟ, ᱠᱚ ᱥᱚᱥᱟ ᱛᱟᱨ ᱯᱚᱨᱮ ᱛᱮ, ᱡᱟᱹᱥᱛᱤ ᱫᱚ ᱱᱟᱦᱟᱜ ᱦᱩᱲᱩ ᱜᱮ ᱠᱚ ᱨᱚᱦᱚᱭᱟ ᱵᱚᱨᱥᱟ ᱨᱮ ᱫᱚ᱾ ᱟᱫᱚ ᱮᱴᱟᱜ ᱡᱤᱱᱤᱥ ᱫᱚ ᱚᱱᱠᱟ ᱵᱟᱠᱚ ᱨᱚᱦᱚᱭ ᱜᱮᱭᱟ᱾
ᱦᱳᱭ,
ᱟᱫᱚ ᱥᱩᱨ ᱵᱟᱡᱟᱨ ᱨᱮ ᱦᱚᱸ ᱵᱟᱡᱟᱨ ᱥᱩᱨ ᱜᱮᱭᱟ ᱞᱮ ᱛᱚ ᱟᱫᱚ ᱠᱟᱹᱢᱤ ᱠᱚ ᱪᱟᱥ ᱵᱟᱥ ᱫᱚ ᱚᱱᱠᱟ ᱵᱟᱝ ᱦᱩᱭᱩᱜ ᱜᱮᱭᱟ᱾ ᱦᱩᱲᱩ ᱪᱟᱥ ᱜᱮ ᱠᱷᱟᱹᱞᱤ ᱦᱩᱭᱩᱜ ᱜᱮᱭᱟ ᱚᱲᱟᱜ ᱡᱚᱢ ᱞᱮᱠᱟ᱾
ᱦᱩᱸ ᱱᱟᱯᱟᱭ ᱠᱟᱛᱷᱟ ᱜᱮ᱾
ᱛᱟᱨ ᱯᱚᱨᱮ ᱥᱚᱵᱽᱡᱤ ᱠᱚ ᱵᱟᱯᱮ ᱨᱚᱦᱚᱭ ᱠᱟᱜᱼᱟ᱾
ᱟᱞᱮ ᱫᱚ ᱦᱟᱸᱜ ᱱᱚᱝᱠᱟ ᱨᱚᱦᱚᱭ ᱞᱮᱠᱟ ᱛᱮ ᱫᱚ ᱥᱚᱵᱽᱡᱤ ᱠᱚ ᱫᱚ ᱨᱚᱦᱚᱭ ᱵᱟᱲᱟᱭ ᱜᱮᱭᱟ ᱞᱮ ᱱᱚᱝ ᱠᱟ ᱚᱲᱟᱜ ᱨᱮ ᱡᱚᱢ ᱞᱟᱹᱜᱤᱫ ᱛᱮ ᱟᱨ ᱱᱚᱝ ᱠᱟ ᱟᱠᱷᱨᱤᱧ ᱞᱟᱹᱜᱤᱫ ᱛᱮ ᱫᱚ ᱦᱟᱸᱜ ᱵᱟᱝᱟ᱾ ᱚᱱᱟ ᱫᱚ ᱚᱲᱟᱜ ᱠᱚᱨᱮ ᱵᱟᱲᱜᱮ ᱠᱚᱨᱮ ᱜᱮᱞᱮ ᱪᱟᱥ ᱜᱮᱭᱟ᱾ ᱚᱱᱠᱟ ᱵᱟᱹᱫᱽ ᱠᱚᱨᱮ ᱫᱚ ᱦᱟᱸᱜ ᱟᱞᱮ ᱥᱮᱫ ᱫᱚ ᱚᱱᱠᱟ ᱱᱮᱛᱟᱨ ᱫᱤᱱ ᱫᱚ ᱱᱚᱝ ᱠᱟ ᱜᱷᱩᱴᱩ ᱵᱟᱹᱫᱽ ᱠᱚ ᱫᱚ ᱩᱱᱟᱹᱜ ᱫᱚ ᱦᱟᱸᱜ ᱫᱷᱤᱨᱤ ᱵᱟᱹᱫᱽ ᱠᱚ ᱫᱚᱜ ᱩᱱᱟᱹᱜ ᱫᱚ ᱵᱟᱹᱱᱩᱜ ᱠᱟᱜ ᱛᱟᱞᱮ ᱭᱟ ᱚᱱᱟ ᱛᱮ ᱟᱵᱟᱨ ᱵᱮᱯᱚᱨ ᱞᱮ ᱡᱚᱢ ᱢᱚᱛᱚ ᱜᱮᱞᱮ ᱪᱟᱥ ᱜᱮᱭᱟ ᱱᱚᱝ ᱠᱟ ᱟᱠᱷᱨᱤᱧ ᱞᱟᱹᱜᱤᱫ ᱠᱚ ᱫᱚ ᱵᱟᱝ-ᱟ᱾
ᱦᱩᱸ ᱟᱯᱮ ᱥᱮᱫ ᱫᱚ ᱱᱮᱛᱟᱨ ᱫᱤᱱ ᱫᱚ ᱛᱚᱵᱮ ᱟᱨ ᱪᱮᱫ ᱠᱚ ᱚᱱᱠᱟ ᱤᱭᱟᱹ ᱠᱚ ᱯᱟᱛᱟ ᱯᱚᱨᱚᱵᱽ ᱠᱚ ᱪᱮᱫ ᱠᱚ ᱦᱩᱭᱩᱜ ᱠᱟᱱᱟ᱾
ᱟᱹᱞᱤᱧ ᱥᱮᱫ ᱫᱚ ᱯᱟᱛᱟ ᱯᱚᱨᱚᱵᱽ ᱫᱚ ᱯᱟᱨᱚᱢᱮᱱᱟ ᱟᱫᱚ ᱱᱤᱛ ᱫᱚ ᱦᱜᱼᱚᱭ ᱵᱩᱨᱩ ᱵᱚᱸᱜᱟ ᱦᱚᱸ ᱯᱟᱨᱚᱢᱮᱱᱟ
ᱦᱩᱸ ᱦᱩᱸ
ᱟᱫᱚ ᱚᱱ ᱠᱟᱱ ᱯᱟᱛᱟ ᱫᱚ ᱟᱹᱞᱤᱧ ᱥᱮᱫ ᱫᱚ ᱵᱟᱝ ᱦᱳᱭᱳᱜ ᱠᱟᱱᱟ ᱚᱱᱟ ᱢᱮᱞᱟ ᱠᱚ ᱦᱮᱱᱟᱜᱼᱟ᱾
ᱯᱟᱛᱟ ᱯᱚᱨᱚᱵᱽ ᱫᱚ ᱚᱱᱠᱟ ᱵᱟᱝ ᱦᱩᱭᱩᱜ ᱠᱟᱱᱟ ᱛᱤᱨᱤ ᱥᱟ ᱡᱩᱱ ᱦᱚᱸ ᱯᱟᱨᱚᱢ ᱮᱱᱟ᱾
ᱟᱨ ᱛᱤᱨᱤ ᱥᱮ ᱡᱩᱱ ᱫᱚ ᱛᱚᱵᱮ ᱪᱮᱫ ᱞᱮᱠᱟ ᱯᱮ ᱢᱟᱱᱟᱣ ᱵᱟᱲᱟ ᱠᱮᱫᱮᱜᱼᱟ, ᱟᱯᱮ ᱚᱱᱛᱮ ᱫᱚ ᱠᱟᱹᱴᱤᱡ ᱵᱤᱱ ᱞᱟᱹᱭ ᱞᱮᱠᱷᱟᱱ ᱦᱩᱱᱟᱝ ᱵᱷᱟᱹᱜᱤ ᱠᱚᱜᱼᱟ᱾
ᱟᱨ ᱟᱹᱞᱤᱧ ᱥᱮᱫ ᱫᱚ ᱱᱟᱦᱟᱜ ᱢᱟᱱᱟᱣ ᱫᱚ ᱩᱱᱟᱹᱜ ᱴᱟ ᱵᱟᱠᱚ ᱢᱟᱱᱟᱣ ᱜᱮᱭᱟ, ᱚᱱᱠᱟ ᱵᱟᱨ ᱯᱮ ᱡᱟᱭ ᱜᱟ ᱚᱱᱛᱮ ᱠᱚ ᱢᱟᱱᱟᱣ ᱜᱮᱭᱟ᱾
ᱦᱩᱸ
ᱢᱟᱱᱮ ᱟᱹᱞᱤᱧᱟᱜ ᱟ ᱟᱹᱛᱩ ᱠᱚ ᱫᱚ ᱥᱩᱨ ᱜᱮᱭᱟ ᱟᱫᱚ ᱚᱱᱛᱮ ᱜᱮᱞᱤᱧ ᱫᱠᱟᱱᱟ ᱧᱮᱞ ᱵᱟᱲᱟ ᱠᱚ ᱯᱩᱡᱟᱹ ᱵᱟᱲᱟ ᱠᱚ
ᱦᱮᱸ
ᱟᱫᱚ ᱛᱤᱨᱞᱟᱹ ᱦᱚᱯᱚᱱ ᱠᱚᱣᱟᱜ ᱤᱭᱟᱹ ᱠᱷᱮᱞᱳᱰ ᱠᱚᱞᱮ ᱫᱚᱦᱚᱞᱟᱜᱼᱟ ᱠᱟᱹᱴᱤᱡ ᱜᱤᱫᱽᱨᱟᱹ ᱠᱚᱣᱟᱜ ᱠᱷᱮᱞᱳᱰ ᱠᱚ ᱛᱟᱦᱮᱸ ᱫᱚᱦ ᱦᱩᱭ ᱞᱮᱱᱟ
ᱵᱮᱥ ᱜᱮᱞᱮ ᱵᱮᱥ ᱜᱮᱞᱮ ᱢᱟᱱᱟᱣ ᱠᱮᱫᱟ ᱟᱹᱵᱤᱱ ᱥᱮᱫ ᱜᱮ ᱪᱮᱫ ᱞᱮᱠᱟ ᱢᱟᱱᱟᱣ ᱠᱮᱫᱟ ᱠᱚ ᱛᱤᱨᱤᱥᱟ ᱡᱩᱱ
ᱟᱞᱮᱥᱮᱫ ᱫᱚ ᱦᱟᱸᱜ ᱱᱚᱜᱼᱚᱭ ᱛᱚ ᱢᱟᱱᱟᱣ ᱫᱚ ᱫᱚᱨᱠᱟᱨ ᱠᱟᱱ ᱜᱮᱭᱟ ᱟᱨ ᱢᱟᱱᱟᱣ ᱢᱟᱱᱟᱣ ᱤᱭᱟᱹ ᱞᱮ ᱟᱞᱮ ᱦᱚᱸ ᱟᱫᱚ ᱱᱚᱝᱠᱟ ᱢᱟᱨᱟᱝ ᱟᱠᱟᱨ ᱛᱮᱫᱚ ᱵᱟᱝᱼᱟ ᱚᱰᱮ ᱦᱩᱰᱤᱧ ᱟᱠᱟᱨ ᱛᱮᱜᱮ ᱢᱟᱱᱟᱣ ᱵᱟᱲᱟ ᱦᱩᱭᱱᱟ ᱟᱨ ᱡᱮᱢᱚᱱ ᱥᱤᱫᱩᱠᱱᱩᱣᱟᱜ ᱪᱷᱚᱵᱤ ᱨᱮ ᱵᱟᱦᱟ ᱢᱟᱞᱟ ᱠᱚ ᱮᱢ ᱠᱟᱛᱮ ᱪᱤᱨ ᱠᱚ ᱦᱤᱯᱤᱤᱨ ᱵᱟᱲᱟ ᱠᱟᱛᱮᱮᱫ ᱱᱚᱚᱱᱠᱟ ᱢᱟᱱᱮ ᱩᱱᱠᱤᱱ ᱧᱩᱛᱩᱢ ᱛᱮ ᱡᱟᱦᱟᱱᱟᱜ ᱤᱭᱟᱹ ᱠᱚ ᱟᱹᱜᱩ ᱠᱚ ᱤᱭᱟᱹ ᱡᱟᱦᱟᱸᱭ ᱞᱟᱹᱠᱛᱤᱭᱟᱱ ᱦᱚᱲ ᱠᱚᱠᱚ ᱦᱮᱡ ᱞᱮᱱ ᱛᱟᱦᱮᱸᱫᱼᱟ ᱩᱱᱠᱩ ᱠᱚ ᱮᱢᱟᱱᱟᱱ ᱦᱚᱲ ᱠᱚ ᱩᱱᱠᱩ ᱱᱩᱠᱩ ᱤᱫᱤ ᱠᱟᱛᱮ ᱠᱤᱪᱷᱩ ᱵᱚᱠᱛᱚᱵᱚ ᱠᱚᱠᱚ ᱮᱢ ᱠᱮᱜᱼᱟ ᱤᱱᱠᱟᱹᱜᱮ ᱢᱟᱱᱟᱣ ᱵᱟᱛᱟᱣ ᱦᱩᱭᱱᱟ ᱚᱱᱠᱟ ᱢᱟᱨᱟᱝ ᱟᱠᱟᱨ ᱛᱮᱫᱚ ᱵᱟᱝᱼᱟ ᱟᱨᱠᱤ ᱟᱨ ᱱᱮᱛᱟᱨ ᱢᱟ ᱧᱮᱞᱚᱜ ᱠᱟᱱᱟ ᱱᱚᱜᱼᱚᱭ ᱛᱤᱨᱤᱥᱮ ᱡᱩᱱ ᱨᱮᱦᱚᱸ ᱱᱚᱝᱠᱟ ᱤᱭᱟᱹ ᱠᱚᱠᱚ ᱱᱟᱭᱤᱴ ᱡᱟᱦᱟᱸ ᱱᱟᱭᱤᱴ ᱯᱨᱳᱜᱨᱟᱢ ᱠᱚᱠᱚ ᱫᱚᱦᱚᱭᱮᱫᱼᱟ ᱥᱮ ᱠᱚᱢᱯᱤᱴᱤᱥᱮᱱ ᱠᱚᱠᱚ ᱫᱚᱦᱚᱭᱮᱫᱼᱟ ᱟᱫᱚ ᱱᱚᱣᱟ ᱠᱚ ᱤᱫᱤ ᱠᱟᱛᱮᱫ ᱟᱹᱵᱤᱱ ᱪᱮᱫ ᱵᱤᱱ ᱞᱟᱹᱭᱟ ᱱᱚᱣᱟ ᱠᱚ ᱢᱟᱱᱮ ᱱᱚᱣᱟ ᱠᱚ ᱫᱚᱦᱚ ᱞᱟᱹᱠᱛᱤ ᱠᱟᱱᱟ ᱥᱮ ᱵᱟᱝ ᱠᱟᱱᱟ ᱟᱵᱤᱱᱟᱜ ᱢᱚᱱᱮ ᱪᱮᱫ ᱮ ᱞᱟᱹᱭ ᱛᱟᱹᱵᱤᱱᱟ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱵᱷᱟᱜᱤ ᱚᱱᱟ
ᱦ ᱟᱹᱞᱤᱧ ᱫᱚ ᱟᱹᱞᱤᱧ ᱫᱚ ᱞᱟᱦᱟᱟᱱ ᱱᱚᱝᱠᱟ ᱢᱟᱹᱭᱤᱠ ᱠᱚᱫᱚ ᱵᱟᱝᱠᱚ ᱢᱟᱹᱭᱤᱠ ᱠᱛᱤ ᱛᱤᱨᱤᱥᱟ ᱡᱩᱱ ᱡᱟᱦᱟᱸ ᱦᱩᱭ ᱠᱚᱜ ᱛ ᱚᱱᱟ ᱫᱚ ᱢᱤᱫᱴᱟᱝ ᱢᱤᱫᱴᱮᱡ ᱠᱨᱤᱭᱟ ᱞᱮᱠᱟ ᱠᱚ ᱦᱟᱛᱟᱣ ᱠᱮᱭᱟ ᱛᱤᱨᱤᱥᱟ ᱡᱩᱱ ᱨᱮ ᱡᱮ ᱟᱵᱚ ᱞᱟᱹᱜᱤᱫ ᱛᱮ ᱥᱤᱫᱩ ᱠᱟᱹᱱᱦᱩ ᱞᱟᱹᱲᱦᱟᱹᱭ ᱞᱟᱜᱼᱟ ᱠᱤᱱ ᱟᱵᱚ ᱪᱮᱛᱟᱱ ᱨᱮ ᱱᱟᱦᱟᱪᱟᱨ ᱦᱩᱭ ᱞᱮᱱᱛᱮ ᱟᱫᱚ ᱚᱱᱟ ᱠᱚ ᱫᱩᱠ ᱠᱚᱠᱚ ᱩᱭᱦᱟᱹᱨ ᱠᱮᱫᱛᱮ ᱟᱫᱚ ᱛᱤᱨᱤᱥᱟ ᱡᱩᱱ ᱫᱚ ᱱᱟᱦᱟᱜ ᱩᱱᱠᱤᱱᱟᱜ ᱜᱩᱡᱩᱜ ᱢᱟᱦᱟᱥ ᱜᱩᱡᱩᱜ ᱢᱟᱦᱟ ᱫᱚ ᱵᱟᱝ ᱩᱱᱠᱤᱱᱟᱜ ᱢᱤᱫᱴᱮᱡ ᱤᱭᱟᱹ ᱠᱚ ᱢᱟᱱᱟᱣ ᱛᱟᱹᱠᱤᱱᱟ ᱟᱫᱚ ᱚᱱᱠᱟ ᱞᱮ ᱠᱚ ᱦᱟᱛᱟᱣ ᱠᱮᱫ ᱛᱮ ᱟᱫᱚ ᱴᱟᱢᱟᱠ ᱛᱩᱢᱫᱟᱜ ᱛᱮᱜᱮ ᱢᱟᱱᱟᱣ ᱦᱩᱭ ᱠᱚᱜ ᱛᱤ ᱦᱟᱫᱚ ᱱᱮᱛᱟᱨ ᱢᱟ ᱟᱹᱞᱤᱧ ᱫᱚᱞᱤᱧ ᱧᱮᱞᱮᱫᱼᱟ ᱜᱚᱴᱟᱜ ᱜᱮ ᱚᱱᱠᱟ ᱡᱟᱸ ᱢᱟᱜ ᱢᱚᱬᱮ ᱠᱚ ᱦᱩᱭᱩᱜ ᱜᱮᱭᱟ ᱾ ᱥᱮ ᱡᱟᱦᱟᱱᱟᱜ ᱟᱵᱚᱣᱟᱜ ᱚᱱᱩᱥᱴᱟᱱ ᱜᱮ ᱵᱟᱯᱞᱟ ᱠᱚ ᱦᱩᱭᱩᱜ ᱜᱮᱭᱟ ᱾ ᱛᱚ ᱚᱱᱟ ᱨᱮ ᱵᱮᱥᱤᱨ ᱵᱷᱟᱜᱽ ᱜᱮᱞᱤᱧ ᱧᱮᱞᱫᱟ ᱢᱟᱹᱭᱤᱠ ᱠᱚ ᱟᱨᱠᱤ ᱠᱷᱟᱴᱟᱣ ᱜᱮᱭᱟ ᱟ-ᱟᱫᱚ ᱱᱚᱣᱟ ᱫᱚ ᱟᱨ ᱠᱤ ᱟᱵᱚᱣᱟᱜ ᱵᱟᱹᱭ ᱵᱟᱹᱭᱛᱮ ᱤᱭᱟᱹ ᱠᱚ ᱟᱫᱚᱜ ᱠᱟᱱᱟ ᱥᱮ ᱾ ᱟᱫᱚ ᱟᱹᱞᱤᱧ ᱦᱚᱸᱞᱤᱧ ᱢᱚᱱᱮᱭᱟ ᱢᱟᱹᱭᱤᱠ ᱫᱚ ᱵᱟᱝ ᱴᱷᱤᱠᱟ ᱠᱟᱱᱚᱣᱟ ᱫᱚ ᱟᱵᱚᱣᱟᱜ ᱫᱚ ᱨᱟᱹᱥᱠᱟᱹ ᱨᱮᱭᱟᱜ ᱫᱤᱱ ᱫᱚ ᱵᱟᱝ ᱱᱟᱦᱟᱜ ᱫᱩᱠ ᱨᱮᱭᱟᱜ ᱦᱚᱸ ᱫᱤᱱ ᱠᱟᱱᱟ ᱟ. ᱞᱤᱧᱟᱜ ᱞᱟᱹᱭ ᱛᱮᱫᱚ ᱱᱚᱣᱟ ᱠᱚᱫᱚ ᱵᱟᱝ ᱴᱷᱤᱠ ᱠᱟᱱᱟ ᱢᱟᱹᱭᱤᱠ ᱠᱚ ᱠᱷᱟᱴᱟᱣ ᱫᱚ, ᱛᱩᱢᱫᱟᱜ ᱴᱟᱢᱟᱠ ᱛᱮᱜᱮ ᱤᱭᱟᱹ ᱢᱟᱱᱟᱣ ᱞᱮᱠᱷᱟᱱ ᱵᱷᱟᱜᱤᱮᱜᱼᱟ ᱟᱨᱠᱤ
ᱦ
ᱢᱚᱡᱽ ᱵᱷᱟᱹᱜᱮ ᱠᱟᱛᱷᱟ ᱵᱮᱤᱱ ᱢᱮᱱ ᱠᱮᱫᱟ
ᱦᱩᱸ ᱟᱹᱵᱤᱱ ᱥᱮᱫ ᱦᱚᱸ ᱢᱟᱹᱭᱤᱠ ᱫᱚᱠᱚ ᱤᱭᱟᱹᱭ ᱜᱮᱭᱟ ᱵᱟᱝ?
ᱦᱮᱸ, ᱟᱞᱤᱧ ᱥᱮᱫ ᱢᱮᱱᱟᱜ ᱟᱱᱟ ᱱᱚᱭ ᱧᱮᱞ ᱡᱚᱝ ᱞᱮᱠᱟ ᱛᱮᱫᱚ ᱦᱟᱸᱜ ᱢᱟᱭᱤᱠ ᱠᱚᱦᱚᱸ ᱠᱚ ᱠᱷᱟᱴᱟᱣ ᱜᱮᱭᱟ ᱱᱚᱝᱠᱟ ᱠᱚᱢᱯᱤᱴᱤᱥᱮᱱ ᱠᱚ ᱰᱟᱨᱢᱟ ᱧᱤᱫᱟᱹ ᱴᱟᱢᱟᱱᱟ ᱠᱚᱠᱚ ᱫᱚᱦᱚᱭ ᱜᱮᱭᱟ ᱟᱫᱚ ᱟᱹᱞᱤᱧ ᱫᱚ ᱚᱱᱟ ᱠᱚᱨᱮ ᱫᱚ ᱚᱱᱠᱟ ᱥᱮᱞᱮᱫ ᱵᱟᱹᱞᱤᱧ ᱛᱟᱦᱮᱱ ᱜᱮᱭᱟ ᱟᱹᱞᱤᱧ ᱵᱷᱟᱜᱮ ᱵᱟᱞᱤᱧ ᱵᱩᱡᱷᱟᱹᱣ ᱠᱮ ᱡᱮᱦᱮᱛᱩ ᱱᱚᱣᱟ ᱫᱚ ᱟᱵᱚ ᱫᱚ ᱫᱩᱠ ᱨᱮᱱᱟᱜ ᱫᱤᱱ ᱦᱚᱸ ᱠᱟᱱ ᱛᱟᱵᱚᱱᱟ ᱾ ᱜᱚᱨᱚᱵᱽ ᱟᱱᱟᱜ ᱫᱤᱱ ᱦᱚᱸ ᱠᱟᱱ ᱛᱟᱵᱚᱱᱟ ᱚᱱᱟ ᱠᱷᱟᱹᱛᱤ ᱛᱤ ᱵᱤᱱ ᱞᱟᱹᱭ ᱟ ᱡᱮ ᱥᱤᱫᱩ ᱠᱟᱹᱱᱩ ᱫᱚ ᱤᱱᱟᱹ ᱦᱤ ᱫᱤᱱ ᱨᱮᱫᱚ ᱢᱟᱱᱮ ᱟᱵᱚ ᱫᱤᱥᱚᱢ ᱯᱷᱩᱨᱜᱟᱹᱞ ᱞᱟᱹᱜᱤᱫ ᱛᱮ ᱟᱹᱠᱤᱱ ᱡᱤᱣᱤ ᱠᱤᱱ ᱟᱞᱟᱭ ᱞᱮᱜᱼᱟ ᱾ ᱟᱨ ᱟᱵᱚ ᱚ ᱡᱩᱫᱤ ᱱᱚᱣᱟ ᱫᱤᱱ ᱨᱮ ᱱᱚᱝᱠᱟ ᱨᱟᱹᱥᱠᱟᱹ ᱨᱚᱢᱚᱡ ᱟᱵᱚ ᱚᱱᱟ ᱫᱚ ᱟᱨ ᱵᱷᱟᱹᱜ ᱜᱤ ᱫᱚ ᱵᱟᱝᱼᱟ ᱛᱚ ᱟᱵᱚ ᱫᱚ ᱢᱟᱱᱮ ᱠᱤᱨᱤᱭᱟᱹ ᱦᱟᱛᱟᱣ ᱦᱩᱭᱩᱜ ᱛᱟᱵᱚᱣᱟ ᱤᱱᱟᱹ ᱫᱤᱱ ᱨᱮᱫᱚ ᱡᱮ ᱟᱵᱚ ᱦᱚᱸ ᱩᱢ ᱩᱱᱠᱤᱱ ᱟᱵᱚ ᱛᱟᱞᱟᱨᱮ ᱡᱟᱭᱡᱩᱜᱽ ᱡᱤᱭᱤᱫ ᱵᱚᱱ ᱫᱚᱦᱚ ᱫᱟᱲᱮᱭᱟᱠᱤᱱᱟ ᱥᱮ ᱟᱵᱚ ᱦᱚᱸ ᱟᱹᱠᱤᱱ ᱞᱮᱠᱟ ᱫᱤᱥᱚᱢ ᱞᱟᱹᱜᱤᱫ ᱚᱝᱠᱟ ᱡᱤᱣᱤ ᱮᱢ ᱦᱚᱸ ᱵᱟᱵᱚᱱ ᱯᱟᱹᱪᱷᱞᱟᱹᱜᱼᱟ ᱾ ᱟᱵᱚ ᱫᱚ ᱚᱱᱟ ᱠᱚ ᱠᱚᱨᱟᱣ ᱵᱟᱝ ᱠᱟᱛᱮᱜ ᱟᱵᱚ ᱫᱚᱵᱚ ᱨᱟᱹᱥᱠᱟᱹᱭᱮᱼᱟ ᱱᱚᱰᱮ ᱮᱱᱮᱡ ᱠᱟᱱᱟ ᱵᱚᱱ ᱾ ᱤᱭᱟᱹ ᱢᱟᱭᱤᱠ ᱵᱚᱱ ᱪᱟᱹᱞᱩᱭᱮᱫ ᱛᱮᱱ ᱟᱨ ᱱᱚᱰᱮ ᱠᱚᱢᱯᱤᱴᱤᱥᱚᱱ ᱦᱩᱭᱩᱜ ᱠᱟᱱᱟ ᱦᱟᱱᱟ ᱱᱚᱣᱟ ᱚᱱᱟ ᱫᱚ ᱟᱹᱞᱤᱧᱟᱜ ᱢᱚᱛ ᱛᱮᱫᱚ ᱚᱱᱟ ᱫᱚ ᱵᱷᱟᱹᱜᱤ ᱫᱚ ᱵᱟᱝ ᱦᱩᱭᱩᱜ ᱠᱟᱱᱟ ᱾
ᱟᱹᱞᱤᱧᱟᱜ ᱢᱚᱛᱷ ᱦᱚ ᱵᱷᱟᱜᱤ ᱛᱚ ᱵᱟᱝ ᱞᱤᱧ ᱞᱟᱹᱭᱟ ᱟᱹᱞᱤᱧ ᱦᱚᱸ ᱾
ᱠᱷᱟᱱ ᱟᱫᱚ
ᱟᱹᱵᱤᱱ ᱥᱮᱫ ᱫᱚ ᱚᱱᱟ ᱡᱟᱦᱟ ᱵᱟᱯᱞᱟ ᱚᱲᱟᱜ ᱠᱚ ᱦᱩᱭᱩᱜ ᱜᱮᱭᱟ ᱢᱟᱜᱽ ᱢᱚᱬᱮ ᱵᱟᱥᱠᱤ ᱠᱚ ᱾ ᱚᱱᱠᱟ ᱦᱚᱸ ᱢᱟᱭᱤᱠ ᱠᱚ ᱪᱟᱹᱞᱩᱭ ᱜᱮᱭᱟ?
ᱦᱮᱸ ᱦᱮᱸ ᱱᱚᱛᱮ ᱫᱚ ᱢᱟᱱᱮ ᱵᱟᱯᱞᱟ ᱨᱮᱦᱚᱸ ᱢᱟᱭᱤᱠ ᱫᱚᱠᱚ ᱪᱟᱹᱞᱩᱭ ᱜᱮᱭᱟ ᱟᱫᱚ ᱢᱟᱜᱽ ᱢᱚᱬᱮ ᱠᱚᱨᱮ ᱫᱚ ᱦᱟᱸᱜ ᱚᱱᱠᱟ ᱫᱚ ᱵᱟᱹᱞᱤᱧ ᱧᱮᱞ ᱟᱠᱟᱜᱼᱟ ᱡᱮ ᱢᱟᱜᱽ ᱢᱚᱬᱮ ᱢᱟᱜᱽ ᱢᱚᱬᱮ ᱟᱨ ᱵᱟᱦᱟ ᱟᱨ ᱥᱚᱨᱦᱟᱭ ᱠᱚᱨᱮ ᱫᱚ ᱚᱱᱠᱟ ᱢᱟᱹᱭᱤᱠ ᱠᱚᱫᱚ ᱵᱟᱠᱚ ᱪᱟᱹᱞᱩᱭ ᱜᱮᱭᱟ ᱠᱤᱱᱛᱩ ᱱᱚᱣᱟ ᱟᱵᱚ ᱵᱟᱯᱞᱟ ᱟᱨ ᱱᱤᱛᱟᱨ ᱫᱚ ᱦᱟᱸᱜ ᱧᱮᱞᱚᱜ ᱠᱟᱱᱟ ᱵᱷᱟᱰᱟᱱ ᱨᱮᱦᱚᱸ ᱦᱟᱸᱜ ᱢᱟᱹᱭᱤᱠ ᱠᱚᱠᱚ ᱪᱟᱹᱞᱩᱭᱮᱜᱼᱟ ᱠᱚ ᱡᱮᱢᱚᱱ ᱡᱮ ᱦᱤᱞᱳᱜ ᱵᱷᱟᱸᱰᱟᱱ ᱠᱟᱹᱢᱤ ᱦᱚᱨᱟ ᱢᱟᱱᱮ ᱦᱩᱭᱩᱜᱼᱟ, ᱮᱱ ᱦᱤᱞᱳᱜ ᱛᱮᱫ ᱵᱟᱠᱚ ᱪᱟᱹᱞᱩᱭᱮᱜᱼᱟ ᱟᱨ ᱛᱟᱨ ᱯᱚᱨᱮᱨ ᱫᱤᱱ ᱫᱚ ᱫᱚᱢᱮ ᱢᱟᱭᱤᱠ ᱠᱚ ᱠᱟᱛᱮ ᱠᱚ ᱮᱱᱮᱡ ᱠᱟᱱᱟ, ᱟᱫᱚ ᱟᱹᱞᱤᱧ ᱫᱚᱞᱤᱧ ᱞᱟᱹᱭᱟ ᱱᱚᱣᱟ ᱵᱷᱟᱸᱰᱟᱱ ᱠᱚᱨᱮ ᱫᱚ ᱢᱟᱱᱮ ᱢᱟᱭᱤᱠ ᱪᱟᱹᱞᱩ ᱠᱚᱫᱚ ᱩᱪᱤᱛ ᱫᱚ ᱵᱟᱝ ᱠᱟᱱᱟ, ᱪᱮᱫᱟᱜ ᱥᱮ ᱚᱱᱟ ᱫᱚ ᱢᱤᱫ ᱴᱟᱝ ᱫᱩᱠ ᱨᱮᱱᱟᱜ ᱫᱤᱱ ᱠᱟᱱᱟ ᱥᱮ ᱵᱟᱯᱞᱟ ᱠᱚᱨᱮ ᱫᱚ ᱦᱚᱭᱛᱳ ᱱᱚᱝᱠᱟ ᱨᱟᱹᱥᱠᱟᱹ ᱨᱚᱢᱚᱡ ᱞᱟᱹᱜᱤᱫ ᱫᱚ ᱪᱟᱹᱞᱩ ᱫᱚ ᱴᱷᱤᱠ ᱜᱮᱞᱤᱧ ᱵᱩᱡᱷᱟᱹᱣᱟ, ᱠᱤᱱᱛᱩ ᱚᱱᱟ ᱵᱷᱟᱸᱰᱟᱱ ᱠᱚᱨᱮ ᱫᱚ ᱩᱱᱟᱹᱜ ᱞᱟᱹᱠᱛᱤᱭᱟ ᱫᱚ ᱦᱟᱸᱜ ᱵᱟᱹᱞᱤᱧ ᱢᱚᱱᱮᱭᱟᱜ ᱠᱟᱱᱟ ᱾
ᱟᱫᱚ ᱵᱟᱹᱵᱤᱱᱟᱜ ᱢᱚᱛ ᱜᱮ ᱪᱮᱫ ᱮ ᱞᱟᱹᱭᱟ?
ᱟᱹᱞᱤᱧᱟᱜ ᱢᱚᱛ ᱫᱚ ᱚᱱᱟ ᱜᱮ ᱛᱚ ᱟᱹᱞᱤᱧᱟᱜ ᱢᱚᱛ ᱦᱚᱸ ᱵᱟᱝ ᱨᱮ ᱢᱮᱱᱟᱭ ᱡᱮ ᱢᱮᱫᱴᱮᱡ ᱢᱟᱜᱽ ᱢᱚᱬᱮ ᱞᱮᱠᱟᱱ ᱫᱤᱱ ᱥᱮ ᱱᱚᱝᱠᱟ ᱚᱱᱠᱟᱱ ᱟᱵᱚᱣᱟᱜ ᱡᱟᱦᱟ ᱞᱮᱠᱟᱱᱟᱜ ᱯᱟᱸᱪᱮᱭ ᱢᱮ ᱥᱮ ᱛᱤᱨᱤᱥᱮ ᱡᱩᱱ ᱦᱩᱭ ᱮᱱ, ᱱᱚᱝᱠᱟᱱ ᱫᱤᱱ ᱠᱚᱨᱮᱜ ᱢᱟᱹᱭᱤᱠ ᱠᱚᱵᱚᱱ ᱠᱷᱟᱴᱟᱜ, ᱢᱟᱱᱮ ᱫᱩᱠ ᱫᱤᱱ ᱢᱟᱹᱭᱤᱠ ᱫᱚ ᱵᱟᱭ ᱴᱷᱤᱠ ᱜᱮᱭᱟ,
ᱦᱮᱸ ᱟᱨ ᱵᱟᱦᱟ ᱢᱟᱜᱽ ᱢᱚᱬᱮ ᱠᱚᱨᱮ ᱫᱚ ᱟᱨ ᱩᱪᱤᱛ ᱫᱚ ᱵᱟᱝ ᱠᱟᱱᱟ, ᱡᱮ ᱦᱮᱸ ᱢᱟᱭᱤᱠ ᱠᱷᱟᱴᱟᱣ ᱨᱮᱱᱟᱜ ᱫᱚ ᱪᱮᱫᱟᱜ ᱥᱮ ᱚᱱᱟ ᱫᱚ ᱟᱵᱚᱣᱟᱜ ᱥᱟᱶᱛᱟ ᱥᱚᱢᱟᱡᱽ ᱨᱮᱱᱟᱜ ᱢᱤᱫ ᱢᱤᱫ ᱴᱟᱝ ᱞᱟᱠᱪᱟᱨ ᱢᱟᱱᱮ ᱵᱚᱸᱜᱟ ᱵᱚᱸᱜᱟ ᱵᱩᱨᱩ ᱢᱟᱱᱮ ᱵᱚᱸᱜᱟ ᱵᱩᱨᱩ ᱦᱩᱭᱩᱜᱼᱟ, ᱵᱚᱸᱜᱟ-ᱵᱩᱨᱩ ᱥᱚᱢᱚᱭ ᱡᱩᱫᱤ ᱟᱢ ᱡᱩᱫᱤ ᱢᱟᱹᱭᱤᱠ ᱠᱤᱢ ᱠᱷᱟᱴᱟ ᱱᱚᱝᱠᱟ ᱴᱟᱢᱟᱠ ᱛᱩᱢᱫᱟᱜ ᱟᱛᱮ ᱮᱱᱮᱡ ᱢᱮ ᱚᱱᱟ ᱫᱚ ᱟᱵᱩᱣᱟᱜ ᱥᱮᱨᱣᱟ ᱞᱟᱹᱭ ᱞᱟᱠ ᱪᱟᱨ ᱨᱮ ᱢᱮᱱᱟᱜᱼᱟ ᱠᱤᱱᱛᱩ ᱱᱚᱣᱟ ᱢᱟᱭᱤᱠ ᱪᱟᱹᱞᱩ ᱥᱮ ᱢᱟᱭᱤᱠ ᱠᱷᱟᱴᱟᱣ ᱠᱚᱫᱚ ᱚᱱᱟ ᱠᱚᱫᱚ ᱩᱪᱤᱛ ᱛᱚ ᱵᱟᱝ ᱠᱟᱱᱟ ᱾
ᱟᱫᱚ ᱦᱚᱯᱚᱱ ᱢᱟᱹᱭ ᱟᱸᱡᱚᱢ ᱟᱢ ᱛᱚ ᱞᱟᱹᱭ ᱫᱟᱞᱤᱧ ᱡᱮ ᱟᱫᱚ ᱱᱚᱝᱠᱟ ᱢᱟᱹᱭᱤᱠ ᱠᱚ ᱠᱷᱟᱴᱟ ᱠᱷᱟᱴᱟ ᱛᱮ ᱧᱮᱞᱟ ᱵᱤᱱ ᱦᱟᱯᱮᱱ ᱫᱤᱱ ᱫᱚ ᱟᱵᱚ ᱚᱱᱟ ᱟᱹᱨᱤᱼᱪᱟᱹᱞᱤ ᱡᱟᱦᱟ ᱴᱟᱢᱟᱠ ᱛᱩᱢᱫᱟᱜ ᱨᱮᱭᱟᱜ ᱦᱮᱱᱟᱜᱼᱟ ᱥᱮ ᱚᱱᱟ ᱫᱚ ᱵᱟᱹᱭ ᱵᱟᱹᱭᱛᱮ ᱟᱫᱚ ᱟᱫᱚᱜᱼᱟ, ᱟᱫᱚ ᱦᱟᱯᱮᱱ ᱫᱤᱱᱨᱮ ᱟᱵᱚ ᱨᱮᱱ ᱡᱟᱦᱟᱸᱭ ᱦᱟᱡᱩᱜ ᱠᱟᱱᱟ ᱠᱚ ᱦᱟᱯᱮᱱ ᱫᱤᱱ ᱨᱮᱱ ᱜᱤᱫᱽᱨᱟᱹ ᱠᱚ ᱦᱟᱨᱟᱜ ᱟᱠᱚ ᱩᱱᱠᱩ ᱢᱟ ᱟᱫᱚ ᱡᱩᱫᱤ ᱵᱤᱱ ᱢᱮᱛᱟ ᱠᱚᱣᱟ ᱡᱮ ᱴᱟᱢᱟᱠ ᱛᱚᱨᱟᱭ ᱵᱤᱱ ᱥᱮ ᱯᱚᱨᱚᱵᱽ ᱛᱚᱨᱟᱭ ᱵᱤᱱ ᱥᱮ ᱞᱟᱜᱽᱲᱮ ᱛᱚᱲᱟᱣ ᱵᱤᱱ ᱩᱱᱠᱩ ᱱᱟᱦᱟᱜ ᱚᱦᱚ ᱠᱮᱭᱟᱠᱚ ᱚᱱᱟ ᱠᱚᱫᱚ, ᱟᱫᱚ ᱵᱟᱹᱭ ᱵᱟᱹᱭ ᱛᱮ ᱵᱟᱹᱭ ᱵᱟᱹᱭ ᱛᱮ ᱱᱚᱶᱟ ᱟᱹᱨᱤ ᱪᱟᱹᱞᱤ ᱫᱚ ᱟᱫᱚᱜ ᱛᱟᱵᱚᱱᱟ, ᱟᱫᱚ ᱚᱦᱚᱵᱚᱱ ᱟᱵᱚᱫᱚᱱ ᱢᱟᱱᱮ